ᱟᱸᱡᱚᱢ ᱧᱟᱢ ᱮᱫᱟᱵᱤᱱ? ᱚ ᱟᱸᱡᱚᱢᱚᱜ ᱠᱟᱱᱟ᱾ ᱟᱫᱚ ᱪᱮᱫ ᱠᱚᱵᱤᱱ ᱪᱤᱠᱟᱹ ᱵᱟᱲᱟᱭᱮᱫᱟ ᱛᱟᱦᱚᱞᱮ?
ᱪᱤᱠᱟᱹ ᱦᱚᱸ ᱵᱟᱝ ᱢᱟᱱᱮ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ᱾ ᱟᱵᱤᱱ ᱫᱚᱵᱤᱱ ᱪᱤᱠᱟᱹᱭᱮᱫᱟ ᱛᱟᱦᱚᱞᱮ?
ᱟᱹᱞᱤᱧ ᱦᱚᱸ ᱚᱲᱟᱜ ᱠᱚᱨᱮ ᱜᱮᱞᱤᱧ ᱫᱩᱲᱩᱵ ᱵᱟᱲᱟ ᱟᱠᱟᱱᱟ᱾ ᱱᱚᱜᱼᱚᱭ ᱫᱟᱜ ᱡᱟᱯᱩᱫᱽ ᱫᱟᱭ ᱛᱚ ᱟᱨ ᱛᱟᱦᱚᱞᱮ ᱡᱚᱢ ᱵᱟᱲᱟ ᱠᱚᱫᱚ ᱦᱩᱭ ᱮᱱᱟ ᱥᱮ ᱟᱹᱣᱨᱤᱭᱟᱹ?
ᱡᱚᱢ ᱵᱟᱲᱟ ᱠᱚᱫᱚ ᱦᱩᱭ ᱟᱠᱟᱱᱟ᱾ ᱟᱵᱤᱱ ᱫᱚ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ?
ᱟᱹᱣᱨᱤ ᱟᱞᱮ ᱦᱚᱸ ᱟᱣᱨᱤ ᱞᱮ ᱡᱚᱢᱟ ᱛᱮᱦᱮᱧ ᱫᱚ ᱫᱟᱜ ᱡᱟᱹᱲᱤ ᱠᱚ ᱠᱷᱟᱹᱛᱤᱨ᱾ ᱥᱮ ᱤᱥᱤᱱ ᱵᱟᱥᱟᱝ ᱠᱟᱹᱴᱤᱡ ᱫᱮᱨᱤᱧᱚᱜ ᱟᱠᱟᱱᱟ᱾
ᱦᱩᱸ ᱫᱚ ᱫᱚ ᱥᱚᱲᱮ ᱫᱚᱞᱮ ᱥᱚᱲᱮ ᱞᱮᱫᱟ᱾ ᱤᱭᱟᱹ ᱨᱮᱱᱟᱜ ᱯᱷᱩᱴᱠᱟᱹ ᱨᱮᱱᱟᱜ ᱟᱨ ᱡᱤᱞ ᱨᱮᱱᱟᱜ ᱫᱚᱞᱮ ᱥᱚᱲᱮ ᱞᱮᱫᱟ ᱛᱮᱦᱮᱧ ᱫᱚ᱾ ᱟᱯᱮ ᱫᱚ ᱯᱷᱩᱴᱠᱟᱹ ᱠᱚᱫᱚ ᱯᱮ ᱯᱷᱩᱴᱠᱟᱹ ᱨᱮᱱᱟᱜ ᱥᱳᱲᱮ ᱫᱚᱢ ᱡᱚᱢ ᱵᱟᱲᱟ ᱠᱟᱫᱟ ᱥᱮ ᱵᱟᱝ?
ᱯᱩᱴᱠᱟᱹ ᱨᱮᱱᱟᱜ ᱥᱳᱲᱮ ᱫᱚ ᱦᱟᱸᱜ ᱵᱟᱹᱞᱤᱧ ᱡᱚᱢ ᱵᱟᱲᱟ ᱠᱟᱜᱼᱟ᱾ ᱢᱮᱱᱠᱷᱟᱱ ᱚᱱᱟ ᱯᱩᱴᱠᱟᱹ ᱞᱮᱴᱚ ᱫᱚᱞᱤᱧ ᱡᱚᱢ ᱟᱠᱟᱫ ᱜᱮᱭᱟ᱾ ᱛᱟᱦᱚᱞᱮ ᱟᱯᱮ ᱥᱮᱱ ᱫᱚ ᱯᱷᱩᱴᱠᱟᱹ ᱫᱚ ᱫᱚᱢᱮ ᱠᱚ ᱧᱟᱢᱚᱜ ᱠᱟᱱᱟ ᱥᱮ ᱱᱮᱛᱟᱨ ᱫᱚ? ᱦᱮᱸ ᱟᱹᱰᱤ ᱡᱩᱛ ᱵᱩᱡᱷᱟᱹᱜᱼᱟ ᱞᱮᱴᱚ᱾ ᱡᱚᱢ ᱵᱟᱲᱟ ᱟᱠᱟᱫ ᱵᱤᱱ ᱥᱮ ᱵᱟᱝᱟ ᱟᱫᱚ?
ᱫᱚ ᱩᱱᱟᱹᱜ ᱵᱟᱹᱞᱤᱧ ᱡᱚᱢ ᱵᱟᱲᱟᱣᱟ᱾ ᱠᱤᱱᱛᱩ ᱥᱚᱲᱮ ᱯᱩᱴᱠᱟᱹ ᱨᱮᱱᱟ ᱥᱳᱲᱮ ᱫᱚ ᱟᱹᱰᱤ ᱜᱮᱞᱤᱧ ᱡᱚᱢ ᱵᱟᱲᱟᱣ ᱟᱠᱟᱫᱟ᱾
ᱟᱪᱪᱷᱟ ᱟᱪᱪᱷᱟ᱾
ᱯᱩᱴᱠᱟᱹ ᱠᱚ ᱫᱚᱢᱮ ᱠᱚ ᱧᱟᱢᱚᱜ ᱠᱟᱱᱟ ᱟᱯᱮ ᱥᱮᱱ ᱫᱚ
ᱦᱮᱸ ᱟᱞᱮ ᱥᱮᱫ ᱫᱚ ᱜᱩᱴᱠᱟᱹᱫᱚ ᱵᱷᱟᱜᱮ ᱜᱮᱠᱚ ᱧᱟᱢᱚᱜ ᱜᱮᱭᱟ ᱢᱟᱱᱮ ᱚᱱᱠᱟ ᱡᱟᱹᱯᱩᱫ ᱫᱤᱱ ᱨᱮᱫᱚ ᱵᱮᱥᱤ ᱠᱚ ᱧᱟᱢᱚᱜ ᱜᱮᱭᱟ ᱫᱤ ᱨᱠᱟ ᱦᱩᱭᱩᱜ ᱜᱮᱭᱟ ᱥᱮ।
ᱟᱞᱮᱥᱱ ᱦᱚᱸ ᱯᱩᱴᱠᱟᱹ ᱫᱚᱠᱚ ᱧᱟᱢ ᱫᱚᱠᱚ ᱧᱟᱢᱚᱜ ᱠᱟᱱ ᱜᱮᱭᱟ ᱟᱫᱚ ᱥᱚᱢᱳᱚᱭ ᱠᱟᱛᱮᱫ ᱵᱟᱝ ᱪᱟᱞᱟᱣ ᱫᱟᱲᱮᱭᱟᱜ ᱦᱩᱭᱩᱜ ᱠᱟᱱᱟ ᱯᱩᱴᱠᱟᱹ ᱦᱟᱞᱟᱝ ᱦᱚᱸ ᱵᱟᱝ ᱪᱟᱞᱟᱣ ᱫᱟᱲᱮ ᱦᱩᱭᱩᱜ ᱠᱟᱱᱟ ᱦᱩᱸ ᱵᱟᱠᱷᱟᱱ ᱫᱚ ᱚᱱᱟ ᱵᱤᱨ ᱫᱟᱨᱮ ᱠᱚᱨᱮ ᱪᱟᱞᱟᱣ ᱞᱮᱠᱷᱟᱱ ᱫᱚ ᱧᱟᱢ ᱫᱚᱠᱚ ᱧᱟᱢᱚᱜ ᱜᱮᱭᱟ ᱟᱹᱰᱤ ᱜᱟᱱ ᱜᱮ
ᱦᱩᱸ ᱟᱫᱚ ᱯᱩᱴᱠᱟᱹ ᱫᱚ ᱟᱫᱚ ᱩᱫ ᱨᱮᱱᱟᱜ ᱥᱳᱲᱮ ᱠᱚᱫᱚ ᱵᱤᱱ ᱡᱚᱢ ᱵᱟᱲᱟ ᱩᱫ ᱨᱮᱱᱟᱜ ᱞᱮᱫ ᱞᱟᱫ ᱤᱭᱟᱹ ᱞᱟᱫᱽ ᱛᱮᱫ ᱛᱟᱯᱚᱨᱮ